ᱜᱮ ᱜᱚᱢᱠᱮ,
ᱦᱮᱞᱳ ᱜᱚᱢᱠᱮ ᱡᱚᱦᱟᱨ ᱜᱮ!
ᱦᱮᱸᱜ ᱮ ᱚᱠᱟ ᱞᱮᱠᱟ ᱢᱮᱱᱟᱜ ᱵᱤᱱᱟ?
ᱦᱮᱸ ᱜᱚᱝᱠᱮ ᱟᱹᱞᱤᱧ ᱫᱚ ᱟᱹᱰᱤ ᱵᱮᱥ ᱵᱟᱲᱟ ᱜᱮ ᱢᱮᱱᱟᱜ ᱟᱠᱟᱫ ᱞᱤᱧᱟ᱾
ᱩᱸᱻᱟᱪᱪᱷᱟ ᱛᱮᱦᱮᱧ ᱫᱚᱜᱽᱞᱮ ᱚᱠᱟ ᱞᱮᱠᱟ ᱟᱯᱮ ᱥᱮᱫ ᱫᱟᱜ ᱵᱟᱲᱟ ᱠᱮᱜᱼᱟ?
ᱠᱮᱫ ᱜᱮᱭᱟ ᱟᱹᱰᱤ ᱦᱮᱻᱜᱮ, ᱢᱮᱱᱠᱷᱟᱱ ᱜᱚᱢᱠᱮ ᱟᱹᱵᱤᱱ ᱜᱮ ᱚᱠᱟ ᱞᱮᱠᱟ ᱢᱮᱱᱟᱜ ᱵᱤᱱᱟ?
ᱜᱚᱢᱠᱮ ᱟᱹᱞᱤᱧ ᱦᱚᱸ ᱵᱮᱥ ᱵᱟᱲᱟ ᱜᱮᱭᱟ ᱞᱤᱧ ᱱᱚᱜᱼᱚᱭ ᱡᱟᱹᱯᱩᱫ ᱨᱮ, ᱢᱮᱱᱟᱜ ᱞᱤᱧ ᱜᱮᱭᱟ᱾
ᱟᱫᱚ ᱠᱤᱫᱩᱜ ᱵᱟᱲᱟ ᱦᱩᱭᱮᱱᱟ ᱥᱮ ᱵᱟᱝᱼ ᱜᱚᱝᱠᱮ?
ᱦᱮᱸ ᱜᱚᱝᱠᱮ ᱠᱤᱫᱩᱵ ᱫᱚᱞᱤᱧ ᱠᱤᱫᱩᱵ ᱵᱟᱲᱟ ᱟᱠᱟᱱ ᱜᱮᱭᱟ, ᱟᱫᱚ ᱟᱹᱵᱤᱱ ᱜᱮᱭᱚ ᱠᱤᱫᱩᱵ ᱟᱠᱟᱱᱟ ᱥᱮ ᱵᱟᱝ?
ᱦᱮᱸ ᱜᱚᱝᱠᱮ ᱟᱹᱞᱤᱧ ᱦᱚᱸᱞᱤᱧ ᱠᱤᱫᱩᱵ ᱫᱚᱹᱞᱤᱧ ᱠᱤᱫᱩᱵ ᱵᱟᱲᱟ ᱟᱠᱟᱱᱟ, ᱛᱟᱦᱚᱞᱮ ᱜᱚᱝᱠᱮ ᱚᱲᱟᱜ ᱮᱨᱟ ᱫᱚ ᱚᱠᱟ ᱞᱮᱠᱟ ᱢᱮᱱᱟᱭᱟ?
ᱜᱷᱚᱢᱠᱮ ᱚᱲᱟᱜ ᱮᱨᱟ ᱠᱚᱫᱚ ᱚᱦᱚ ᱩᱱᱟᱹᱜ ᱦᱟᱹᱵᱤᱡ ᱫᱚ ᱟᱹᱣᱨᱤᱞᱤᱧ ᱪᱟᱞᱟᱜᱼᱟ, ᱩᱱᱟᱹᱜ ᱦᱟᱹᱵᱤᱡ ᱟᱣᱨᱤᱞᱤᱧ ᱛᱟᱲᱟᱢ ᱜᱚᱫᱟ᱾ ᱟᱹᱵᱤᱱ ᱵᱮᱱᱜᱮ ᱚᱲᱟᱜ ᱮᱨᱟ ᱠᱚ ᱚᱠᱟ ᱞᱮᱠᱟ ᱢᱮᱱᱟᱜ ᱠᱚᱣᱟ?
ᱦᱮᱸ ᱜᱚᱝᱠᱮ ᱟᱹᱞᱤᱧᱤᱡ ᱦᱚᱸ ᱚᱲᱟᱜ ᱮᱨᱟ ᱫᱚ ᱵᱷᱟᱹᱜᱤ ᱜᱮ ᱢᱮᱱᱟᱭᱟ᱾
ᱩᱸ ᱟᱪᱪᱷᱟ! ᱛᱟᱦᱮᱞᱮ ᱪᱮᱫ ᱠᱚᱭᱟ ᱪᱮᱫ ᱠᱚᱵᱤᱱ ᱪᱤᱠᱟᱹ ᱵᱟᱲᱟᱭᱮᱫᱼᱟ ᱚᱲᱟᱜ ᱠᱚᱨᱮᱫ ᱫᱚ?
ᱜᱚᱝᱠᱮ ᱟᱫᱚ ᱚᱲᱟᱜ ᱨᱮᱫᱚ ᱱᱤᱛᱚᱜ ᱫᱚ ᱵᱟᱹᱱᱩᱜ ᱟᱠᱟᱫ ᱞᱤᱧᱟᱹ ᱟᱹᱞᱤᱧ ᱦᱚᱸ, ᱚᱱᱮ ᱳᱭ ᱚᱱᱮ ᱱᱦᱟᱱᱛᱮ ᱵᱟᱭᱨᱮ ᱥᱮᱫ ᱠᱟᱹᱢᱤ ᱠᱚᱜᱮ ᱞᱤᱧ ᱦᱮᱡ ᱟᱠᱟᱱᱟ᱾
ᱟᱪᱪᱷᱟ ᱟᱪᱪᱷᱟ ᱛᱟᱦᱚᱞᱮ ᱫᱤᱥᱚᱢ ᱠᱚᱫᱚ ᱵᱮᱱ ᱠᱷᱚᱡᱽ ᱠᱷᱚᱵᱚᱨ ᱵᱮᱱ ᱦᱟᱛᱟᱣ ᱞᱮᱫ ᱟ ᱥᱮ ᱵᱟᱝ ᱚᱠᱟ ᱞᱮᱠᱟ ᱢᱮᱱᱟᱜ ᱠᱚᱣᱟ ᱵᱟᱹᱱᱩᱜ ᱠᱚᱣᱟ?
ᱦᱮᱸ ᱜᱚᱝᱠᱮ ᱛᱮᱦᱮᱧ ᱜᱮᱞᱤᱧ ᱯᱷᱳᱱ ᱟᱫ ᱠᱚ ᱛᱟᱦᱮᱸᱟ ᱤᱭᱟᱹ ᱞᱟᱹᱭᱫᱟᱠᱚ ᱵᱮᱥ ᱵᱟᱲᱟ ᱜᱮ ᱢᱮᱱᱟᱜ ᱞᱮᱭᱟ ᱟᱞᱮ ᱫᱟᱜ ᱫᱚᱭ ᱫᱟᱜ ᱟᱠᱟᱫᱟ ᱛᱩᱞᱟ ᱠᱚᱦᱚᱸ ᱞᱮ ᱜᱤᱰᱤᱭ ᱠᱮᱫᱟ ᱟᱫᱚ ᱵᱩᱴ ᱠᱚᱜᱮ ᱥᱤ ᱵᱟᱲᱟ ᱦᱩᱭᱩᱜ ᱠᱟᱱᱟ᱾ ᱟᱫᱚ ᱠᱷᱚᱵᱚᱨ ᱠᱚᱞᱤᱧ ᱦᱟᱛᱟᱣ ᱵᱟᱲᱟ ᱜᱚᱫ ᱠᱮᱫᱟ᱾
ᱟᱪᱪᱷᱟ ᱟᱪᱪᱷᱟ ᱛᱟᱦᱚᱞᱮ ᱨᱚᱦᱚᱭ ᱠᱟᱹᱢᱤ ᱠᱚᱫᱚ ᱟᱣᱨᱤ ᱟᱨᱟᱢᱵᱷᱚᱜ ᱟ ᱵᱟᱝ?
ᱵᱟᱝ ᱵᱟᱝ ᱜᱚᱢᱠᱮ ᱨᱚᱦᱚᱭ ᱫᱚ ᱟᱣᱨᱤᱭᱟᱜ ᱟ ᱮᱠᱷᱚᱱ ᱴᱚᱞᱟ ᱠᱚᱜᱮ ᱦᱳᱭᱳᱜ ᱠᱟᱱᱟ᱾
ᱟᱪᱪᱷᱟ ᱟᱪᱪᱷᱟ ᱛᱟᱦᱞᱮ ᱜᱚᱝᱠᱮ ᱛᱮᱦᱮᱧ ᱫᱚ ᱟᱞᱟᱝ ᱫᱚᱞᱟᱝ ᱜᱚᱞᱯᱚᱭᱟ ᱠᱟᱹᱴᱤᱡ ᱟᱵᱚᱣᱟᱜ ᱦᱟ ᱞᱟᱦᱟᱛᱮᱱᱟᱜ ᱢᱟᱨᱮᱱᱟᱜ ᱡᱚᱢ ᱧᱩ ᱤᱫᱤ ᱠᱟᱛᱮᱜ ᱫᱚᱵᱮ ᱵᱟᱝ
ᱦᱳᱭ ᱜᱚᱝᱠᱮ ᱮᱠᱫᱚᱢ ᱚᱱᱟ ᱠᱚᱜᱮ ᱟᱹᱰᱤ ᱫᱤᱱ ᱜᱟᱞᱢᱟᱨᱟᱣ ᱠᱚᱦᱚᱸ ᱵᱟᱝ ᱦᱩᱭ ᱟᱠᱟᱱᱟ ᱾
ᱟᱪᱪᱷᱟ ᱟᱪᱪᱷᱟ ᱟᱪᱪᱷᱟ ᱠᱟᱛᱷᱟ ᱫᱚ ᱦᱩᱭᱩᱜ ᱠᱟᱱᱟ ᱟᱵᱚᱱᱟᱜ ᱢᱟᱨᱮᱱᱟᱜ ᱡᱚᱢ ᱧᱩ ᱠᱚᱫᱚ ᱡᱟᱦᱟᱸ ᱦᱤᱛᱚᱜ ᱵᱟᱹᱱᱩᱜᱼᱟ ᱟᱨᱠᱤ ᱚᱱᱟ ᱠᱚᱜᱮ ᱵᱟᱨᱮ ᱛᱮᱞᱟᱝ ᱜᱚᱞᱯᱷᱚᱭᱟ ᱠᱟᱛᱷᱟ ᱫᱚ ᱱᱚᱣᱟ ᱠᱟᱱᱟ ᱜᱚᱝᱠᱮ ᱡᱟᱦᱟᱸ ᱦᱩᱭᱩᱜ ᱠᱟᱱᱟ ᱟᱜ ᱱᱚᱣᱟ ᱥᱚᱦᱚᱨᱟᱭ ᱨᱮ ᱥᱟᱠᱨᱟᱛ ᱨᱮ ᱦᱮᱸᱥᱮ ᱵᱟᱝ ᱛᱟᱢᱵᱟ ᱵᱩᱛᱤᱨ ᱨᱮ ᱟᱹᱰᱤ ᱨᱚᱠᱚᱢᱟᱜ ᱰᱩᱢᱵᱩᱜ ᱡᱚᱢ ᱵᱚᱱ ᱧᱮᱞᱟ ᱯᱤᱴᱷᱟᱹ ᱰᱩᱢᱵᱩᱜ ᱞᱟᱴᱷᱮ ᱵᱚᱱ ᱧᱮᱞᱟ ᱥᱮ
ᱦᱮᱸ ᱜᱚᱝᱠᱮ ᱮᱠᱫᱚᱢ
ᱜᱚᱝᱠᱮ ᱟᱯᱮᱥᱮᱫ ᱫᱚ ᱦᱩᱭᱩᱜ ᱜᱮᱭᱟ ᱥᱮ ᱵᱟᱝ ᱱᱚᱣᱟ ᱡᱚᱢ ᱧᱩ ᱠᱚᱫᱚᱯᱮ ᱛᱮᱭᱟᱨ ᱜᱮᱭᱟ ᱥᱮ ᱵᱟᱝ?
ᱦᱮᱸ ᱜᱚᱝᱠᱮ ᱛᱮᱭᱟᱨ ᱦᱩᱭᱩᱜ ᱜᱮᱭᱟ
ᱟᱪᱪᱷᱟ ᱟᱪᱪᱷᱟ ᱟᱪᱪᱷᱟ ᱛᱟᱦᱞᱮ ᱜᱚᱝᱠᱮ ᱞᱟᱹᱭᱟᱠᱚ ᱥᱮᱸᱫᱽᱨᱟ ᱠᱟᱨᱠᱟ ᱪᱟᱞᱟᱜ ᱚᱠᱛᱚᱨᱮ ᱞᱟᱴᱷᱮ ᱠᱚ ᱯᱚᱴᱚᱢᱟ ᱛᱚ ᱞᱟᱴᱷᱮ ᱯᱚᱴᱚᱢ ᱫᱚᱵᱤᱱ ᱮᱸ ᱧᱮᱞ ᱟᱠᱟᱫ ᱟ ᱛᱚ?
ᱦᱮᱸ ᱜᱚᱝᱠᱮ ᱧᱮᱞ ᱫᱚᱞᱤᱧ ᱧᱮᱞ ᱟᱠᱟᱫᱟ ᱢᱟᱛᱠᱚᱢ ᱠᱚ ᱠᱚ ᱞᱟᱴᱷᱮᱭᱟ᱾
ᱦᱩᱸ ᱦᱩᱸ ᱦᱩᱸ ᱟᱪᱪᱷᱟ ᱟᱪᱪᱷᱟ ᱟᱪᱪᱷᱟ ᱜᱚᱝᱠᱮ ᱛᱟᱦᱞᱮ ᱫᱚ ᱟᱹᱰᱤ ᱱᱟᱯᱟᱭᱮᱱ ᱜᱮᱭᱟ ᱦᱮᱸ ᱵᱟᱝ ᱟᱞᱮ ᱥᱮᱫ ᱫᱚ ᱟᱠᱟᱱ ᱤᱧᱟᱜ ᱟᱹᱞᱤᱧ ᱦᱚᱸ ᱜᱚᱝᱠᱮ ᱟᱸᱡᱚᱢ ᱫᱚᱧ ᱟᱸᱡᱚᱢ ᱟᱠᱟᱫ ᱜᱮᱭᱟ ᱜᱚᱝᱠᱮ ᱟᱫᱚ ᱡᱚᱢ ᱫᱚ ᱤᱧ ᱦᱚᱸ ᱵᱟᱹᱧ ᱵᱟᱹᱧ ᱡᱚᱢ ᱠᱟᱜ ᱜᱮᱭᱟ ᱯᱟᱞᱮᱫ ᱛᱟᱦᱞᱮ ᱱᱟᱯᱟᱭᱮᱱ ᱜᱮᱭᱟᱢ ᱥᱮ ᱨᱟᱜ ᱟᱱᱮᱞ ᱟᱯᱮᱥᱮᱫ ᱤᱧ ᱪᱟᱞᱟᱜ ᱦᱟᱜ ᱡᱟᱦᱟᱸ ᱛᱤᱥ ᱠᱚᱨᱮ ᱛᱮᱭᱟᱨ ᱠᱟᱛᱮᱫ ᱮᱢ ᱜᱚᱫ ᱟᱹᱧ ᱵᱤᱱ
ᱦᱳᱭ ᱜᱚᱢᱠᱮ ᱛᱟᱦᱞᱮ ᱛᱮᱭᱟᱨ ᱟᱵᱤᱱ ᱦᱩᱭᱩᱜᱼᱟ ᱦᱟᱸᱜ ᱦᱮᱡ ᱞᱮᱱᱠᱷᱟᱱ ᱟᱞᱮᱥᱮᱫ
ᱦᱮᱸ ᱦᱮᱸ ᱞᱟᱴᱷᱮ ᱯᱚᱴᱚᱢ ᱡᱚᱢ ᱨᱮᱱᱟᱜ ᱟᱹᱰᱤ ᱡᱟᱦᱟᱸ ᱟᱹᱰᱤ ᱡᱳᱨ ᱤᱪᱪᱷᱟᱹ ᱢᱮᱱᱟᱜ ᱛᱟᱹᱞᱤᱧᱟ ᱟᱨᱠᱤ ᱡᱟᱦᱟᱸ ᱠᱚᱫᱚ ᱱᱚᱣᱟ ᱠᱚᱫᱚ ᱟᱹᱰᱤ ᱥᱮᱫᱟᱭ ᱨᱮᱱᱟᱜ ᱡᱚᱢ ᱧᱩ ᱠᱟᱱ ᱛᱟᱵᱚᱱᱟ ᱛᱚ ᱱᱮᱛᱟᱨ ᱫᱚ ᱱᱚᱣᱟ ᱫᱚ ᱠᱤᱨᱤᱧ ᱟᱠᱷᱨᱤᱧ ᱫᱚ ᱵᱟᱵᱚᱱ ᱧᱟᱢᱟ
ᱵᱟᱵᱚ ᱧᱟᱢᱟ᱾
ᱦᱮᱸᱪᱮ ᱱᱚᱣᱟ ᱫᱚ ᱟᱵᱚᱣᱟᱜ ᱛᱤ ᱛᱮᱜᱮ ᱡᱟᱦᱟᱸ ᱡᱩᱫᱩᱜ ᱟ ᱚᱱᱟᱜᱮ ᱮᱠᱢᱟᱛᱨᱚ ᱵᱚᱱ ᱡᱚᱢ ᱫᱟᱲᱮᱭᱟᱜ ᱟ᱾
ᱟᱸ
ᱚᱱᱟ ᱵᱮᱜᱚᱨ ᱫᱚ ᱟᱫᱚ ᱱᱚᱣᱟ ᱫᱚ ᱠᱤᱨᱤᱧ ᱛᱮᱦᱚᱸ ᱵᱟᱝ ᱧᱟᱢᱚᱜ ᱟ᱾
ᱵᱟᱝ ᱧᱟᱢᱚᱜ ᱟ᱾
ᱩᱸᱻᱩᱸᱻ ᱟᱨ ᱟᱵᱚᱣᱟᱜ ᱟᱵᱚᱣᱟᱜ ᱡᱚᱢ ᱧᱩ ᱢᱟᱛᱚ ᱫᱟᱜ ᱴᱟᱹᱱᱰᱤ ᱟᱨ ᱟᱲᱟᱜ ᱵᱷᱟᱹᱡᱤ ᱵᱟᱝ
ᱦᱩᱸ
ᱮᱠᱫᱚᱢ ᱟᱹᱵᱤᱱ ᱢᱟᱛᱚ ᱚᱲᱟᱜ ᱮᱨᱟ ᱢᱮᱱᱟᱭ ᱛᱟᱹᱵᱤᱱᱟ ᱪᱟᱥ ᱠᱟᱹᱢᱤ ᱵᱤᱱ ᱪᱟᱞᱟᱣ ᱞᱮᱱᱠᱷᱟᱱ ᱜᱮ ᱮᱠᱫᱚᱢ ᱮᱠᱫᱚᱢ ᱮᱠᱫᱚᱢ ᱢᱟᱱᱮ ᱫᱟᱜ ᱢᱟᱹᱱᱰᱤ ᱟᱨ ᱟᱲᱟᱜ ᱵᱷᱟᱹᱡᱤ ᱤᱫᱤ ᱠᱟᱛᱮᱜ
ᱟᱲᱟᱜ ᱵᱟᱹᱡᱷᱤ ᱮᱫᱟᱭ ᱦᱳᱭ ᱜᱚᱝᱠᱮ
ᱟᱸᱜ ᱮᱸ ᱟᱹᱞᱤᱧ ᱢᱟ ᱜᱚᱝᱠᱮ ᱚᱱᱠᱟᱱᱟᱜ ᱤᱭᱟᱹ ᱢᱟᱛᱚ ᱫᱟᱣ ᱢᱟᱛᱚ ᱟᱣᱨᱤ ᱞᱤᱧ ᱧᱟᱢᱟ ᱟᱹᱞᱤᱧ ᱦᱚᱸ ᱛᱤᱥ ᱠᱚ ᱠᱷᱟᱱ ᱠᱚᱼᱼ ᱡᱚᱨᱠᱟᱣᱟᱞᱤᱧ ᱠᱟᱱᱟ ᱦᱟᱜᱠᱷᱟᱱ ᱠᱟᱥᱢᱟᱨ ᱴᱚᱴᱠᱚ ᱚᱱᱟ ᱜᱮ ᱠᱟᱛᱷᱟ ᱠᱟᱱ ᱜᱮᱭᱟ ᱦᱟᱸᱜ᱾
ᱦᱳᱭ ᱜᱚᱢᱠᱮ ᱛᱚᱞᱟᱵᱤᱱᱟᱞᱮ ᱦᱟᱸᱜ ᱠᱟᱥᱢᱟᱨ ᱴᱚᱴᱠᱚ ᱛᱚᱞ ᱟᱵᱤᱱᱟ ᱠᱚ ᱦᱟᱸᱜ᱾
ᱛᱟᱦᱚᱞᱮ ᱜᱚᱝᱠᱮ ᱯᱟᱹᱦᱤᱞ ᱨᱮᱱᱟᱜ ᱱᱤᱛᱟᱨ ᱢᱟ ᱟᱵᱚ ᱢᱟ ᱦᱩᱲᱩ ᱪᱟᱥ ᱠᱟᱛᱮᱜ ᱵᱚᱼᱼ ᱦᱩᱲᱩ ᱪᱟᱣᱞᱮ ᱠᱟᱛᱮᱜ ᱵᱚ ᱡᱚᱢ ᱮᱫᱟ, ᱢᱮᱱᱠᱷᱟᱱ ᱜᱚᱝᱠᱮ ᱯᱟᱹᱦᱤᱞ ᱢᱟᱼᱼ ᱦᱩᱲᱩ ᱥᱮᱡ ᱪᱟᱣᱞᱮ ᱢᱟ ᱵᱟᱝ ᱛᱟᱦᱮᱸ ᱠᱟᱱᱟ, ᱩᱱ ᱥᱚᱢᱚᱭ ᱢᱟ ᱦᱟᱱᱮᱼᱼ ᱢᱮᱞᱛᱟ ᱨᱮᱱᱟᱜ ᱜᱮᱛᱚ ᱫᱟᱠᱟ ᱩᱛᱩ ᱞᱮ ᱤᱥᱤᱱ ᱛᱟᱦᱮᱸᱜᱼᱟ ᱛᱟᱦᱚᱞᱮ ᱜᱚᱝᱠᱮ ᱟᱵᱤᱱ ᱫᱚᱵᱤᱱ ᱧᱮᱞ ᱠᱟᱣᱱᱟ? ᱵᱟᱝ ᱚᱱᱟ ᱫᱟᱠᱟ ᱫᱚ᱾
ᱜᱚᱝᱠᱮ ᱧᱮᱞ ᱫᱚ ᱴᱷᱤᱠ ᱞᱟᱹᱭ ᱫᱚ ᱵᱟᱞᱤᱧ ᱞᱟᱹᱭ ᱫᱟᱲᱮᱭᱟᱜ ᱠᱟᱱᱟ ᱡᱮ ᱧᱮᱞ ᱟᱠᱟᱫ ᱞᱤᱧ᱾ ᱢᱮᱱᱠᱷᱟᱱ ᱟᱞᱤᱧ ᱨᱮᱱ ᱯᱩᱨᱩᱫᱷᱩᱞ ᱠᱚᱣᱟᱜ ᱥᱮ ᱦᱟᱯᱲᱟᱢ ᱠᱚᱣᱟᱜ ᱠᱟᱛᱷᱟ ᱞᱮᱠᱟ ᱛᱮᱫᱚᱞᱤᱧ ᱟᱸᱡᱚᱢ ᱟᱠᱟᱫ ᱜᱮᱭᱟ᱾ ᱯᱟᱞᱮᱫ ᱡᱮ ᱞᱟᱦᱟ ᱛᱮᱫᱚ ᱚᱱᱠᱟ ᱪᱟᱥ ᱟᱵᱡᱟ ᱪᱟᱥ ᱵᱟᱫ ᱠᱚᱫᱚ ᱵᱟᱝ ᱦᱩᱭᱩᱜ ᱛᱟᱦᱮᱸᱫᱱᱟ᱾ ᱪᱟᱥ ᱟᱵᱟᱫ ᱛᱮᱫᱚ ᱡᱚᱱᱰᱨᱟ ᱵᱟᱡᱽᱨᱟ ᱠᱚᱜᱮ ᱦᱳᱭᱳᱜ ᱛᱟᱦᱮᱸᱜᱼᱟ ᱛᱚ᱾ ᱛᱟᱦᱚᱞᱮ ᱡᱚᱱᱰᱨᱟ ᱵᱟᱡᱲᱟ ᱠᱚ ᱨᱮᱱᱟᱜ ᱫᱟᱜᱽ ᱢᱟᱺᱰᱤ ᱠᱚᱠᱚ ᱡᱚᱢ ᱵᱟᱲᱟ ᱟᱠᱟᱜᱼᱟ᱾ ᱟᱫᱚ ᱟᱞᱤᱧᱟᱜ ᱢᱮᱫ ᱛᱮᱫᱚ ᱚᱱᱠᱟ ᱟᱨᱤ ᱞᱤᱧ ᱧᱮᱞᱟ ᱡᱮ ᱡᱚᱱᱰᱨᱟ ᱵᱟᱡᱽᱨᱟ, ᱡᱚᱢ ᱠᱟᱛᱮᱜ ᱱᱤᱛᱚᱜ ᱢᱟᱹᱱᱢᱤ ᱢᱮᱱᱟᱜ ᱠᱚᱜᱮᱭᱟ ᱟᱨᱠᱤ ᱯᱟᱞᱮᱫ᱾
ᱦᱳᱭ ᱜᱚᱝᱠᱮ ᱩᱱᱥᱚᱢᱚᱭ ᱫᱚ ᱪᱟᱥᱵᱟᱥ ᱫᱚ ᱵᱟᱝ ᱦᱩᱭᱩᱜ ᱛᱟᱦᱮᱸᱜ᱾ ᱚᱱᱮ ᱡᱚᱱᱰᱨᱟ ᱵᱟᱡᱨᱟ ᱡᱟᱦᱟᱸ ᱢᱮᱱᱠᱟ ᱚᱱᱟ ᱠᱚ ᱨᱮᱱᱟᱜ᱾ ᱮ ᱫᱟᱠᱟ ᱠᱚ ᱤᱥᱤᱱ ᱠᱟᱛᱮᱫ ᱡᱚᱢ ᱦᱩᱭᱩᱜ ᱛᱟᱦᱮᱸᱜᱼ ᱩᱱ ᱫᱚ᱾ ᱯᱟᱹᱦᱤᱞ ᱫᱚ, ᱟᱨ ᱚᱱᱟ ᱥᱟᱶᱛᱮ ᱛᱟᱦᱮᱸ ᱠᱟᱱᱟ ᱱᱚᱛᱮ ᱢᱟ ᱵᱤᱨᱼᱵᱩᱨᱩ᱾ ᱥᱮ ᱤᱱᱟ ᱵᱤᱨ ᱨᱮᱱᱟᱜ ᱡᱚ ᱵᱤᱞᱤ ᱠᱚᱦᱚᱸ ᱧᱟᱢᱚᱜ ᱛᱟᱦᱮᱸᱼᱟ, ᱚᱱᱛᱮ ᱠᱷᱚᱱ ᱜᱮ ᱚᱱᱟ ᱠᱚᱜᱮ ᱡᱚᱢ ᱵᱟᱲᱟ ᱦᱳᱭᱳᱜ ᱛᱟᱦᱮᱜ ᱵᱤᱥᱤᱨ ᱵᱷᱟᱜᱽ᱾
ᱦᱩᱸ ᱦᱩᱸ, ᱱᱮᱛᱟᱨ ᱢᱟᱛᱚ ᱚᱱᱟ ᱱᱮᱛᱟᱨ ᱢᱟᱛᱚ ᱟᱵᱚ ᱫᱤᱥᱚᱢ ᱠᱚᱨᱮᱫ ᱢᱟ ᱚᱱᱟ ᱥᱩᱫᱩ ᱟᱱᱮ, ᱠᱷᱤᱡᱩ ᱟᱨ ᱛᱟᱞᱮ ᱜᱮ ᱡᱟᱹᱥᱛᱤ ᱠᱟᱭᱛᱮ ᱧᱟᱢᱚᱜ ᱠᱟᱱᱟ᱾ ᱞᱟᱦᱟ ᱛᱮᱫᱚ, ᱜᱚᱴᱟ ᱵᱤᱨ ᱵᱩᱨᱩᱢ ᱫᱟᱬᱟᱸ ᱞᱮᱠᱷᱟᱱ ᱜᱮ ᱜᱚᱪᱷᱟ ᱯᱮᱨᱮᱡ ᱡᱚ ᱵᱟᱦᱟ ᱠᱟᱛᱮᱢ ᱦᱤᱡᱩᱜᱼᱟ ᱨᱩᱣᱟᱹᱲ ᱦᱤᱡᱩᱜᱼᱟ᱾
ᱦᱳᱭ ᱮᱜᱫᱚᱢᱛᱮ ᱦᱳᱭ ᱜᱚᱝᱠᱮ᱾
ᱱᱮᱛᱟᱨ ᱠᱚ ᱢᱟᱜ ᱠᱷᱟᱱ ᱵᱤᱨᱵᱩᱨᱩ ᱨᱮᱱᱟᱜ ᱦᱚᱸ ᱡᱟᱦᱟᱱᱟᱜ, ᱜᱚᱫ ᱦᱚᱸ ᱵᱟᱢ ᱫᱟᱲᱮᱭᱟᱜᱼᱟ, ᱥᱮ ᱛᱤᱭᱳᱜ ᱦᱚᱸ ᱵᱟᱢ ᱫᱟᱲᱮᱭᱟᱜᱼᱟ᱾ ᱟᱭᱢᱟ ᱞᱮᱠᱟᱱᱟᱜ ᱟᱨ ᱤᱭᱟᱹ ᱛᱟᱵᱚᱱ,
ᱛᱚᱞ ᱮᱥᱮᱫ ᱟᱠᱟᱱᱟ, ᱦᱳᱭ ᱜᱚᱝᱠᱮ ᱱᱮᱛᱟᱨ ᱫᱚ ᱮᱠᱫᱚᱢ, ᱵᱤᱨ ᱡᱤᱭᱟᱹᱞᱤ ᱠᱚᱦᱚᱸ ᱵᱟᱵᱚ ᱜᱚᱭᱡ ᱫᱟᱲᱮᱭᱟ ᱠᱚᱣᱟ ᱵᱟᱝ ᱱᱮᱛᱟᱨ ᱫᱚ᱾
ᱦᱩᱸ ᱦᱩᱸ ᱦᱩᱸ, ᱦᱩᱸ ᱦᱩᱸ᱾ ᱵᱟᱠᱷᱟᱱ ᱞᱟᱦᱟ ᱨᱮᱫᱚᱢ ᱪᱟᱞᱟᱣ ᱞᱮᱱᱠᱷᱟᱱ ᱜᱮ ᱜᱚᱪᱷᱟ ᱯᱨᱮᱡ ᱡᱚᱜ ᱵᱟᱦᱟ ᱟᱹᱜᱩ ᱠᱟᱛᱮᱢ ᱦᱤᱡᱩᱜᱼᱟ ᱚᱲᱟᱜ ᱥᱚᱝᱥᱟᱨ ᱞᱟᱹᱜᱤᱫ᱾
ᱦᱳᱭ ᱜᱚᱝᱠᱮ ᱢᱮᱱᱠᱷᱟᱱ ᱜᱚᱝᱠᱮ ᱧᱮᱞᱚᱜ ᱠᱟᱱᱟ ᱱᱮᱛᱟᱨ ᱦᱚᱸ ᱢᱮᱱᱠᱷᱟᱱ ᱟᱵᱚᱣᱟᱜ ᱱᱚᱣᱟ ᱥᱟᱶᱛᱟ ᱥᱚᱢᱟᱡ ᱨᱮ ᱢᱮᱱᱠᱷᱟᱱ ᱟᱹᱰᱤᱜᱟᱱ ᱢᱟᱱᱮ ᱥᱮᱸᱫᱽᱨᱟ ᱠᱟᱨᱜᱟᱨ ᱠᱚ ᱢᱮᱱᱟᱜᱼᱟ᱾ ᱢᱮᱱᱠᱷᱟᱱ ᱜᱚᱝᱠᱮ,
ᱥᱮᱸᱫᱽᱨᱟ ᱫᱚᱵᱚ ᱪᱟᱞᱟᱜ ᱠᱟᱱ ᱜᱮᱭᱟ, ᱢᱮᱱᱠᱷᱟᱱ ᱚᱱᱠᱟᱱ ᱡᱤᱵᱽᱼᱡᱤᱭᱟᱹᱞᱤ ᱠᱚᱫᱚ ᱵᱟᱠᱚ ᱜᱚᱭᱡ ᱦᱚᱪᱚᱣᱟᱵᱚᱱ ᱠᱟᱱᱟ᱾ ᱛᱚᱞ ᱟᱠᱟᱫ ᱵᱚᱱᱟ ᱠᱚ ᱵᱟᱝ᱾ ᱵᱟᱠᱟᱱ ᱱᱮᱛᱟᱨ ᱡᱩᱫᱤ ᱫᱤ ᱡᱤᱵᱽ ᱡᱤᱭᱟᱹᱞᱤ ᱠᱚᱢ ᱜᱚᱭᱡ ᱠᱚ ᱠᱷᱟᱱ ᱱᱮᱛᱟᱨ ᱫᱚ ᱦᱟᱱᱮ ᱤᱭᱟᱹ ᱨᱮᱠᱚ ᱫᱚᱦᱚ ᱠᱟᱵᱚᱱ ᱠᱟᱱᱟ᱾
ᱦᱩᱸ ᱦᱩᱸ, ᱢᱮᱱᱠᱷᱟᱱ ᱜᱚᱝᱠᱮ ᱟᱵᱚ ᱦᱚᱸ ᱱᱚᱣᱟ ᱱᱤᱭᱟᱹ ᱛᱚ ᱢᱤᱫ ᱵᱟᱨ ᱠᱟᱛᱷᱟ ᱫᱚ ᱟᱵᱚ ᱥᱚᱨᱠᱟᱨ ᱯᱟᱦᱥᱴᱟ ᱥᱮᱜ, ᱠᱷᱚᱱ ᱫᱚ ᱟᱹᱰᱤ ᱞᱟᱹᱭ ᱞᱟᱹᱠᱛᱤ ᱠᱟᱱ ᱛᱟᱵᱚᱱᱟ᱾ ᱡᱮ ᱱᱚᱣᱟ ᱫᱚ ᱟᱞᱮᱭᱟᱜ ᱥᱟᱶᱛᱟ ᱨᱮᱱᱟᱜ ᱟᱹᱨᱤᱪᱟᱹᱞᱤ ᱠᱟᱱ ᱛᱟᱞᱮᱭᱟ᱾ ᱛᱚ ᱱᱚᱣᱟ ᱱᱤᱭᱟᱹ ᱫᱚ ᱢᱤᱫ ᱵᱟᱨ ᱫᱤᱱ ᱫᱚ ᱪᱷᱟᱲ ᱫᱚ ᱮᱢᱟᱞᱮᱯᱮ᱾ ᱟᱨ ᱵᱟᱝᱢᱟ ᱠᱤᱪᱷᱩ ᱠᱤᱪᱷᱩ ᱡᱟᱭᱜᱟ ᱨᱮᱫᱚ ᱱᱚᱣᱟ, ᱪᱷᱟᱲ ᱦᱚᱸᱠᱚ ᱮᱢ ᱫᱚᱠᱚ ᱮᱢᱚᱜ ᱠᱟᱱ ᱜᱮᱭᱟ᱾ ᱩᱱᱟᱹᱜ ᱮᱻ ᱤᱭᱟᱹ ᱠᱚᱫᱚ ᱵᱟᱱᱩᱜᱼᱟ ᱟᱨᱠᱤ ᱮᱴᱠᱮᱴᱚᱬᱮ ᱫᱚ ᱵᱟᱹᱱᱩᱜᱼᱟ᱾ ᱠᱟᱹᱴᱤᱜ ᱡᱩᱫᱤ ᱵᱚᱱ ᱱᱟᱨᱚᱡᱚᱜ ᱠᱷᱟᱱ ᱯᱟᱞ ᱠᱚ ᱮᱢᱟᱵᱚᱱ ᱜᱮᱭᱟ᱾
ᱦᱮᱸ ᱜᱚᱝᱠᱮ᱾
ᱟᱪᱪᱷᱟ ᱜᱚᱝᱠᱮ ᱛᱟᱦᱚᱞᱮ ᱤᱭᱟᱹ ᱮ, ᱪᱟᱥᱵᱟᱥ ᱫᱚ ᱟᱠᱷᱟᱱ ᱛᱤᱱᱟᱹᱜ ᱦᱟᱹᱵᱤᱡ ᱜᱮ ᱟᱠᱷᱟᱱ ᱟᱯᱮ ᱥᱮᱱ ᱢᱟ ᱛᱤᱱ ᱫᱷᱟᱣ ᱪᱟᱥ ᱦᱩᱭᱩᱜᱼᱟ ᱜᱚᱝᱠᱮ᱾
ᱦᱮᱸ ᱜᱚᱝᱠᱮ ᱞᱟᱹᱭ ᱵᱤᱱ ᱪᱟᱥᱵᱟᱥ
ᱜᱚᱝᱠᱮ ᱞᱟᱹᱭ ᱫᱟᱞᱤᱧ ᱟᱵᱤᱱ ᱥᱮᱫ ᱫᱚ ᱛᱤᱱ ᱫᱷᱟᱣ ᱛᱮ ᱠᱚ ᱪᱟᱥᱵᱟᱥ ᱜᱮᱭᱟ ᱟᱨᱠᱤ᱾
ᱜᱚᱝᱠᱮ ᱟᱞᱮ ᱥᱮᱫ ᱫᱚ ᱞᱟᱹᱭ ᱞᱮᱠᱷᱟᱱ, ᱦᱳᱲᱳ ᱫᱚ ᱵᱟᱨ ᱫᱷᱟᱣ ᱞᱮ ᱪᱟᱥ ᱵᱟᱟᱥᱟ᱾ ᱟᱨ ᱵᱟᱫ ᱵᱟᱹᱠᱤ ᱫᱚ ᱟᱹᱞᱩ, ᱠᱚ ᱯᱮᱭᱟᱡ ᱠᱚ, ᱛᱤᱞ ᱠᱚ, ᱛᱩᱲᱤ ᱠᱚ, ᱛᱤᱞᱢᱤᱧ ᱠᱚ, ᱟᱨ ᱟᱱᱟᱡᱽ ᱯᱟᱛᱤ ᱠᱚᱞᱮ ᱪᱟᱥ ᱵᱟᱥᱟ᱾
ᱟᱪᱪᱷᱟ ᱟᱪᱪᱷᱟ, ᱱᱟᱯᱟᱭ ᱱᱟᱯᱟᱭ᱾ ᱟᱪᱪᱷᱟ ᱜᱚᱝᱠᱮ ᱛᱟᱦᱚᱞᱮ ᱟᱯᱮ ᱢᱟ ᱢᱟᱱᱮ ᱵᱚᱪᱷᱚᱨ ᱨᱮ ᱡᱟᱹᱱᱤᱡ ᱠᱷᱟᱱ ᱵᱟᱨ ᱫᱷᱟᱣ ᱯᱟᱞᱮᱫ ᱯᱮ ᱪᱟᱥ ᱜᱮᱭᱟ ᱵᱟᱝ ᱯᱟᱞᱮᱫ?
ᱦᱮᱸ ᱜᱚᱝᱠᱮ ᱛᱚ ᱵᱟᱨ ᱫᱷᱟᱣ ᱞᱮ ᱪᱟᱥ ᱫᱟ, ᱢᱮᱱᱠᱷᱟᱱ ᱱᱮᱛᱟᱨ ᱫᱚ ᱦᱟᱱᱮ ᱥᱚᱨᱠᱟᱨ ᱯᱟᱦᱟᱴᱟ ᱥᱮᱜ ᱠᱷᱚᱱᱟᱜ ᱤᱭᱟᱹ ᱠᱚ ᱵᱮᱱᱟᱣ ᱟᱠᱟᱫ ᱞᱮᱭᱟ ᱥᱮᱞᱚ ᱠᱚᱠᱚ ᱡᱩᱫ ᱟᱠᱟᱫ ᱞᱮᱭᱟ ᱱᱮᱛᱟᱨ ᱫᱚ᱾
ᱦᱩᱸ,
ᱟᱨ ᱵᱟᱠᱷᱟᱱ ᱜᱚᱝᱠᱮ ᱱᱮᱛᱟᱨ ᱫᱚ, ᱦᱟᱱᱮ ᱤᱭᱟᱹ ᱛᱮᱦᱚᱸ ᱠᱟᱹᱴᱤᱡ ᱤᱭᱟᱹ ᱫᱟᱜ ᱠᱚᱞᱮ ᱨᱟᱠᱟᱵ ᱮᱫᱟ ᱚᱱᱮ, ᱢᱮᱥᱤᱱ ᱠᱚ ᱳᱰᱳᱝ ᱠᱟᱱ ᱫᱚ ᱜᱚᱝᱠᱮ ᱱᱮᱛᱟᱨ ᱢᱟ?
ᱦᱩᱸ ᱦᱩᱸ ᱦᱩᱸ ᱦᱩᱸ᱾
ᱡᱮᱱᱟᱴᱟᱨ ᱛᱮᱦᱚᱸ ᱱᱮᱛᱟᱨ ᱫᱚᱼᱼ ᱦᱟᱱᱮ ᱵᱟᱹᱫ ᱠᱷᱮᱛ ᱠᱚᱨᱮ ᱜᱮᱞᱮ ᱫᱚᱦᱚ ᱟᱠᱟᱫᱟ ᱡᱮᱱᱟᱴᱟᱨ ᱠᱚ, ᱚᱸᱰᱮ ᱠᱷᱚᱱ ᱜᱮ ᱫᱟᱜ ᱠᱚᱞᱮ ᱨᱟᱠᱟᱵ ᱛᱮᱞᱮ ᱪᱟᱥᱼᱼ ᱮᱫᱟ ᱦᱮᱛᱟᱨ ᱫᱚ᱾
ᱦᱩᱸ ᱢᱟᱱᱮ ᱜᱚᱢᱠᱮ ᱟᱯᱮ ᱥᱮᱫ ᱢᱟ ᱢᱟᱨᱟᱝ ᱢᱟᱨᱟᱝ ᱤᱭᱟᱹ ᱠᱚᱜᱮ ᱠᱩᱧ ᱰᱟᱹᱰᱤ ᱠᱚ ᱢᱮᱱᱟᱜᱼᱟ ᱵᱟᱝ?
ᱦᱳᱭ ᱦᱳᱭ ᱜᱚᱢᱠᱮ, ᱚᱱᱠᱟ ᱠᱩᱧ ᱫᱟᱹᱰᱤ ᱠᱚᱦᱚᱸ ᱠᱚ ᱵᱮᱱᱟᱣ ᱨᱮᱰᱤ ᱠᱮᱫᱟᱞᱮ ᱟᱫᱚ ᱚᱸᱰᱮ ᱠᱷᱚᱱ ᱜᱮ ᱫᱟᱜ ᱠᱚ ᱠᱟᱛᱮ ᱞᱮ ᱪᱟᱥ ᱵᱟᱥ ᱫᱟ᱾
ᱟᱨ ᱜᱚᱢᱠᱮ ᱟᱞᱮ ᱥᱮᱫ ᱢᱟ ᱡᱟᱹᱲᱤ ᱫᱟᱜ ᱛᱮᱜᱮ ᱞᱮ ᱟᱥᱟ ᱵᱷᱚᱨᱥᱟ ᱠᱚᱜ ᱠᱟᱱᱟ᱾ ᱤᱱᱟᱹ ᱵᱮᱜᱚᱨ ᱫᱚ ᱟᱞᱮ ᱥᱮᱫ ᱢᱟ ᱪᱟᱥᱵᱟᱥ ᱵᱟᱝ ᱦᱩᱭᱩᱜᱼᱟ, ᱠᱟᱨᱚᱱ ᱟᱞᱮ ᱥᱮᱫ ᱢᱟ ᱚᱱᱠᱟᱱᱟᱜᱼᱼ ᱠᱳᱱᱚ ᱥᱟᱢ ᱢᱟᱨᱥᱟᱞ ᱢᱤᱱᱤ ᱥᱮ ᱢᱟᱨᱟᱝ ᱢᱟᱨᱟᱝ ᱰᱟᱹᱰᱤ ᱡᱷᱟᱨᱱᱟ ᱠᱚᱦᱚᱸ ᱵᱟᱹᱱᱩᱜᱼᱟ ᱡᱟᱦᱟᱸ ᱠᱷᱚᱱ ᱫᱚ ᱟᱞᱮᱼᱼ ᱫᱟᱜ ᱨᱟᱠᱟᱵ ᱠᱟᱛᱮ ᱞᱮ ᱪᱟᱥ ᱜᱚᱫ ᱫᱟᱲᱮᱭᱟᱜ ᱢᱟ᱾ ᱟᱞᱮ ᱥᱮᱫ ᱢᱟ ᱫᱷᱤᱨᱤ ᱴᱟᱺᱰᱤ ᱠᱟᱱᱟ᱾ ᱛᱚ ᱫᱟᱜ ᱛᱮᱫᱚ ᱠᱟᱹᱴᱤᱡ ᱞᱮ ᱟᱱᱟᱴ ᱧᱚᱜ ᱜᱮᱭᱟ, ᱟᱱᱟᱴ ᱫᱚ᱾
ᱛᱟᱦᱚᱞᱮ ᱜᱚᱝᱠᱮ ᱦᱚᱜᱼᱚ ᱱᱚᱣᱟ ᱡᱮ ᱪᱟᱥᱵᱟᱥ ᱠᱟᱹᱢᱤ ᱵᱮᱜᱚᱨ ᱢᱟᱱᱮᱼᱼ ᱚᱠᱟ ᱥᱮᱫ ᱛᱮ ᱢᱟᱱᱮ ᱟᱨ ᱠᱟᱹᱣᱰᱤᱼᱼ ᱚᱱᱮ ᱩᱛᱱᱟᱹᱣ ᱨᱮᱱᱟᱜ ᱰᱟᱦᱟᱨ ᱠᱚᱫᱚ ᱵᱤᱱ ᱯᱟᱱᱛᱮ ᱟᱠᱟᱫᱟ᱾
ᱩᱛᱱᱟᱹᱣ ᱛᱮᱫᱚ ᱟᱞᱤᱧ ᱫᱚ ᱜᱚᱝᱠᱮ ᱡᱟᱦᱟᱸ ᱦᱮᱛᱚᱜ ᱫᱚ ᱦᱟᱜ ᱠᱷᱟᱱᱼᱼ ᱤᱴᱟᱹ ᱵᱷᱟᱴᱟ ᱡᱟᱦᱟᱸ ᱠᱚ ᱵᱮᱱᱟᱣ ᱠᱟᱜᱼᱟ ᱟᱨᱠᱤ, ᱦᱮᱸ ᱥᱮ ᱵᱟᱝᱼᱼ
ᱦᱳᱭ ᱦᱳᱭ ᱜᱚᱢᱠᱮ ᱦᱳᱭ᱾
ᱢᱟᱱᱮᱸ ᱤᱴᱟᱹ ᱵᱷᱟᱴᱟ ᱠᱷᱚᱱ ᱜᱮ ᱜᱮ ᱠᱟᱹᱴᱤᱡᱼᱼ ᱴᱟᱠᱟ ᱠᱚᱫᱚ ᱞᱤᱧ ᱟᱨᱡᱟᱣ ᱞᱮᱱᱟ ᱯᱚᱱᱫᱷᱟ ᱫᱚᱞᱤᱧ ᱥᱟᱵ ᱟᱠᱟᱜᱼᱟ᱾ ᱟᱫᱚ ᱚᱱᱟ ᱵᱮᱜᱚᱨ ᱦᱚᱸ ᱟᱨᱚ ᱢᱮᱱᱟᱜ ᱜᱮᱭᱟ ᱠᱟᱹᱴᱤᱡᱼᱼ ᱮᱦ ᱠᱟᱹᱢᱤ ᱠᱚᱞᱤᱧ ᱪᱟᱞᱟᱜ ᱜᱮᱭᱟ, ᱰᱷᱟᱹᱞᱟᱹᱭ ᱠᱟᱹᱢᱤ ᱠᱚ ᱞᱤᱧ ᱪᱟᱞᱟᱜ ᱜᱮᱭᱟ᱾
ᱦᱮᱸ ᱜᱚᱢᱠᱮ ᱚᱱᱠᱟ ᱵᱟᱵᱚ ᱠᱟᱹᱢᱤ ᱞᱮᱠᱷᱟᱱ ᱟᱵᱚ ᱢᱟ ᱨᱮᱸᱜᱮᱡ ᱦᱚᱲ᱾ ᱥᱩᱫᱷᱩ ᱞᱟᱡ ᱫᱟᱠᱟ ᱞᱟᱹᱜᱤᱫ ᱛᱮᱢᱟ ᱞᱟᱡ ᱫᱟᱠᱟ ᱞᱟᱹᱜᱤᱫ ᱛᱮᱢᱟ ᱥᱩᱫᱷᱩ ᱪᱟᱣᱞᱮᱼᱼ ᱢᱟᱵᱚ ᱪᱟᱥᱵᱟᱥ ᱛᱟᱢᱟ ᱪᱟᱣᱞᱮ ᱠᱚᱵᱚᱱ ᱧᱟᱢ ᱮᱫᱟ ᱚᱱᱟ ᱛᱮᱫᱚ ᱫᱟᱠᱟ ᱦᱩᱭᱩᱜ ᱠᱟᱱ ᱛᱟᱵᱱᱟ, ᱢᱮᱱᱠᱷᱟᱱ ᱥᱩᱫᱩᱼᱼ ᱫᱟᱠᱟ ᱥᱩᱢᱩᱝ ᱠᱤ ᱟᱨ ᱜᱟᱱᱚᱜᱼᱟ, ᱢᱮᱱᱠᱷᱟᱱ ᱚᱱᱟ ᱥᱟᱶ ᱥᱟᱶᱛᱮ ᱥᱩᱱᱩᱢ ᱵᱩᱞᱩᱝ ᱨᱮᱱᱟᱜ ᱦᱚᱸᱛᱚᱼᱼ ᱢᱮᱱᱟᱜ ᱛᱟᱵᱚᱱᱟ ᱵᱟᱝ ᱜᱚᱢᱠᱮ?
ᱥᱩᱱᱩᱢ ᱵᱩᱞᱩᱝ ᱛᱚ ᱟᱨ ᱪᱟᱥ ᱵᱟᱝ ᱜᱟᱱᱚᱜᱼᱟ, ᱚᱱᱟ ᱫᱚ ᱟᱵᱚ ᱫᱚ ᱠᱤᱨᱤᱧ ᱜᱮ ᱼᱼ
ᱠᱟᱹᱣᱰᱤ ᱡᱩᱫᱤ ᱵᱟᱝ ᱛᱟᱦᱮᱱ ᱛᱟᱵᱚ ᱛᱟᱦᱚᱞᱮ ᱜᱚᱢᱠᱮ, ᱚᱠᱟ ᱞᱮᱠᱟ ᱛᱮᱵᱚ ᱨᱟᱱ ᱵᱮᱥᱚᱜᱼᱟ?
ᱦᱩᱸ ᱦᱩᱸ᱾ ᱦᱮᱸ ᱛᱩᱲᱤ ᱛᱤᱞᱢᱤᱧ ᱪᱟᱥ ᱠᱟᱛᱮᱜ ᱢᱟ ᱥᱩᱱᱩᱢ ᱠᱚ ᱵᱚᱱ ᱛᱮᱭᱟᱨᱮᱫ ᱜᱮᱭᱟ᱾ ᱦᱮᱸ ᱥᱮ ᱵᱟᱝ ᱢᱮᱱᱠᱷᱟᱱ ᱨᱩᱣᱟᱹ ᱦᱟᱹᱥᱩ ᱫᱚ ᱢᱮᱱᱟᱜ ᱛᱟᱵᱚᱱᱟ ᱥᱮ ᱦᱚᱲᱢᱚ ᱛᱟᱦᱮᱸ ᱞᱮᱱᱠᱷᱟᱱ ᱜᱮ ᱨᱩᱣᱟᱹ ᱦᱟᱹᱥᱩ ᱫᱚ ᱦᱩᱭᱩᱜ ᱜᱮᱭᱟ᱾
ᱦᱩᱸ᱾
ᱛᱟᱦᱚᱞᱮ ᱜᱚᱢᱠᱮ ᱢᱟᱱᱮ ᱤᱴᱳ ᱫᱚ ᱪᱮᱫ ᱛᱮᱯᱮ ᱵᱤᱱᱟᱣ ᱜᱮᱛᱮ?
ᱤᱴᱟᱹ ᱫᱚ ᱜᱚᱢᱠᱮ ᱦᱟᱥᱟ ᱠᱚᱛᱮ ᱜᱮ ᱛᱟᱯᱚᱨ ᱵᱟᱞᱤ ᱛᱟᱦᱮᱱ ᱜᱮᱭᱟ᱾ ᱤᱱᱟᱹ ᱠᱚ ᱜᱮ ᱥᱤᱯᱤ ᱵᱟᱲᱟ ᱠᱟᱛᱮᱜ, ᱟᱫᱚ ᱛᱮᱭᱟᱨᱚᱜᱼᱟ᱾
ᱵᱟᱝ ᱜᱚᱝᱠᱮ ᱱᱮᱛᱟᱨ ᱢᱟ ᱧᱮᱞᱚᱜ ᱠᱟᱱᱟ, ᱵᱟᱝ ᱦᱟᱱᱮ ᱪᱮ ᱤᱭᱟᱹ ᱠᱟᱛᱮ ᱦᱚᱸ ᱤᱴᱳ ᱠᱚ ᱵᱮᱱᱟᱣ ᱫᱟ ᱵᱟᱝ ᱚᱱᱟ ᱜᱮᱞᱤᱧ ᱠᱩᱞᱤ ᱜᱚᱫ ᱠᱮᱫ ᱵᱤᱱᱟ ᱠᱟᱹᱴᱤᱡ
ᱟᱪᱪᱷᱟ ᱼ ᱟᱪᱪᱷᱟ ᱱᱤᱛᱚᱜ ᱫᱚ ᱟᱹᱰᱤ ᱨᱚᱠᱚᱢᱟᱼᱜ ᱡᱤᱱᱤᱥ ᱛᱮᱠᱚ ᱵᱮᱱᱟᱣᱮᱫ ᱜᱮᱭᱟ ᱵᱟᱝ
ᱟᱹᱰᱤ ᱱᱟᱣᱟ ᱱᱟᱣᱟ ᱤᱴᱟᱹ ᱠᱚ ᱵᱮᱱᱟᱣ ᱫᱟ ᱛᱚ᱾
ᱦᱮᱸ- ᱦᱮᱸ- ᱦᱮᱸ ᱟᱹᱰᱤ ᱨᱚᱠᱚᱢ ᱠᱳᱢᱯᱟᱱᱤ ᱟᱹᱰᱤ ᱨᱚᱠᱚᱢ ᱤᱴᱟᱹ ᱵᱟᱝ᱾ ᱢᱮᱱᱠᱷᱟᱱ ᱵᱟ ᱟᱞᱮᱥᱮᱫ ᱫᱚ ᱱᱚᱝᱠᱟᱱᱟᱼᱜ ᱜᱮ ᱦᱳ ᱠᱟᱱᱟ ᱦᱳᱭᱛᱳ ᱦᱟᱥᱟ ᱛᱮᱜᱮᱞᱮ ᱛᱮᱭᱟᱨᱮᱜᱼᱟ᱾
ᱟᱨ ᱜᱚᱝᱠᱮ ᱱᱚᱝᱠᱟ ᱟᱸᱡᱚᱢᱚᱼᱜ ᱠᱟᱱ ᱛᱟᱦᱮᱸᱼᱟ ᱥᱮ ᱪᱮᱫ ᱦᱟᱥᱟ ᱵᱟᱠᱚ ᱞᱟ ᱦᱚᱪᱚᱜ ᱠᱟᱱ ᱫᱚ ᱥᱟᱥᱟᱵᱮᱫ ᱠᱚ ᱥᱟᱥᱟᱵ ᱠᱟᱱ ᱛᱟᱦᱮᱸᱜ ᱠᱟᱱ ᱫᱚᱠᱚ᱾
ᱦᱟᱥᱟ ᱠᱚ-ᱫᱚ ᱛᱟᱦᱚᱞᱮ ᱚᱠᱟ ᱠᱷᱚᱱ ᱯᱮ ᱫᱩᱠᱷᱢᱟᱹᱭᱫᱟ?
ᱜᱚᱝᱠᱮ ᱡᱟᱦᱟᱸ ᱠᱚᱢᱯᱟᱱᱤᱭᱟᱼᱜ ᱢᱮᱱᱟᱜ ᱛᱟᱭᱟ ᱚᱱᱟ ᱠᱚᱢᱯᱟᱱᱤ ᱠᱚᱣᱟᱜ ᱜᱮ ᱦᱟᱥᱟ ᱠᱚᱫᱚ ᱞᱮ ᱫᱩᱠᱢᱟᱹᱭᱮᱫᱼᱟ ᱚᱸᱰᱮ ᱡᱚᱠᱷᱚᱱ ᱜᱮᱠᱚ ᱢᱮᱱ ᱠᱟᱜ ᱞᱮᱭᱟ ᱚᱸᱰᱮ ᱠᱷᱚᱱ ᱜᱮᱞᱮ ᱛᱮᱭᱟᱨᱚᱜᱼᱟ ᱞᱮ᱾
ᱦᱮᱸ ᱜᱚᱝᱠᱮ ᱚᱱᱠᱟ ᱛᱟᱦᱚᱞᱮ ᱠᱳᱢᱯᱟᱱᱤᱭᱟᱼᱜ ᱜᱮ ᱦᱟᱥᱟᱭ ᱠᱷᱚᱱ ᱜᱮᱯᱮ ᱵᱮᱱᱟᱣ ᱮᱫᱟ ᱵᱟᱝ ᱤᱴᱟᱹ ᱫᱚ ᱢᱮᱱᱠᱷᱟᱱ ᱜᱚᱝᱠᱮ ᱟᱞᱮ ᱥᱮᱫ ᱢᱟᱠᱚ ᱥᱟᱥᱟᱵ ᱠᱟᱱ ᱫᱚ ᱚᱱᱠᱟ ᱦᱟᱥᱟ ᱞᱟ ᱤᱭᱟᱹ ᱛᱮᱦᱚᱸ᱾
ᱟᱪᱪᱷᱟ - ᱟᱪᱪᱷᱟ ᱪᱪᱟ ᱚᱱᱠᱟᱱ ᱠᱟᱛᱷᱟ ᱠᱟᱱᱟ ᱵᱟᱝ᱾
ᱦᱮᱸ ᱜᱚᱝᱠᱮ ᱚᱱᱟ ᱠᱷᱟᱹᱛᱤᱨ
ᱦᱮᱸ ᱜᱚᱢᱠᱮ ᱟᱹᱰᱤ ᱟᱭ ᱦᱮᱸ ᱥᱟᱭ ᱦᱮᱸ ᱟᱹᱰᱤ ᱥᱟᱭ ᱥᱟᱭ ᱥᱟᱨᱦᱟᱣ ᱜᱚᱝᱠᱮ ᱟᱵᱤᱱ ᱥᱟᱶ ᱨᱚᱲ ᱠᱟᱛᱮ ᱟᱹᱰᱤ ᱟᱭᱢᱟ ᱱᱟᱯᱟᱭ ᱞᱤᱧ ᱟᱹᱭᱠᱟᱹᱣ ᱠᱮᱜᱼᱟ, ᱛᱮᱦᱮᱧ ᱫᱚ ᱛᱟᱦᱚᱞᱮ ᱤᱱᱠᱟᱹ ᱜᱮᱞᱤᱧ ᱨᱚᱲᱟ᱾
ᱦᱳᱭ ᱜᱚᱝᱠᱮ ᱛᱟᱦᱚᱞᱮ ᱢᱟ ᱢᱩᱪᱟᱹᱫ ᱵᱮᱞᱟ ᱞᱮ ᱛᱟᱦᱚᱞᱮ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ ᱜᱚᱝᱠᱮ᱾